ᱦᱮᱸ ᱡᱚᱦᱟᱨ ᱜᱮ,
ᱦᱮᱸ ᱡᱚᱦᱟᱨ ᱜᱮ ᱦᱮᱸ ᱟᱫᱚ ᱞᱟᱹᱭ ᱛᱟᱞᱟᱝ ᱢᱮ ᱪᱮᱫ ᱞᱮᱠᱟ ᱢᱮᱱᱟᱢᱟ।
ᱵᱚᱭᱦᱟ ᱢᱤᱱᱟᱹᱧᱟ ᱵᱮᱥ ᱜᱮ ᱢᱤᱱᱟᱹᱧᱟ ᱟᱢᱜᱮ ᱚᱠᱟ ᱞᱮᱠᱟ ᱢᱮᱱᱟᱜ ᱢᱮᱭᱟ।
ᱦᱮᱸ ᱤᱧ ᱦᱚᱸ ᱟᱹᱰᱤ ᱪᱚᱨᱚᱠ ᱵᱮᱥ ᱜᱮ ᱢᱤᱱᱟᱹᱧᱟ ᱟᱨ ᱨᱚᱲ ᱠᱚᱦᱚᱸ ᱵᱷᱟᱹᱜᱤ ᱜᱮ ᱟᱸᱡᱚᱢᱚᱜ ᱠᱟᱱᱟ ᱯᱩᱥᱴᱟᱹᱣ ᱥᱟᱺᱦᱤᱡ।
ᱟᱢᱟᱜ ᱦᱚᱸ ᱨᱚᱲ ᱠᱚᱦᱚᱸ ᱵᱮᱥ ᱞᱮᱠᱟᱜᱮ ᱟᱸᱡᱚᱢᱚᱜ ᱠᱟᱱᱟ।
ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ। ᱦᱮᱸ ᱪᱮᱫ ᱦᱚᱸ ᱵᱟᱭ ᱪᱤᱠᱟᱹᱭ ᱦᱩᱭᱩᱜ ᱠᱟᱱᱟ ᱱᱚᱜᱼᱚᱭ ᱚᱲᱟᱜ ᱠᱚᱨᱮ ᱜᱮ ᱱᱤᱭᱟᱹ ᱚᱠᱛᱚ ᱨᱮ ᱦᱟᱸᱜ ᱡᱟᱹᱯᱩᱫ ᱫᱤᱱ ᱫᱚ। ᱟᱻ ᱟᱨ ᱪᱮᱫ ᱦᱚᱸ ᱵᱟᱭ ᱪᱤᱠᱟᱹᱭ ᱦᱩᱭᱩᱜ ᱠᱟᱱᱟ ᱛᱚᱵᱮ ᱤᱭᱩᱱᱤᱵᱷᱟᱨᱥᱤᱴᱤ ᱠᱚᱨᱮ ᱮᱰᱢᱤᱥᱚᱱ, ᱨᱮᱱᱟᱜ ᱢᱤᱫᱴᱟᱹᱝ ᱪᱤᱱᱛᱟᱹ ᱵᱷᱟᱵᱽᱱᱟ ᱢᱮᱱᱟᱜᱼᱟ ᱱᱚᱣᱟ ᱥᱟᱹᱫᱷᱩ ᱨᱟᱢᱪᱟᱸᱫᱽ ᱢᱩᱨᱢᱩ, ᱤᱭᱩᱱᱤᱵᱷᱟᱨᱥᱤᱴᱤ ᱠᱚᱨᱮᱜᱮ।
ᱚ ᱟᱪᱪᱷᱟ,
ᱚᱱᱟᱜᱮ ᱩᱭᱦᱟᱹᱨ ᱵᱷᱟᱵᱽᱱᱟ ᱱᱷᱟᱜ ᱱᱤᱛ ᱫᱷᱟᱹᱵᱤᱡ ᱫᱚ ᱢᱮᱱᱟᱜᱼᱟ
ᱟᱻ ᱵᱚᱭᱦᱟ ᱛᱟᱦᱞᱮ, ᱟᱞᱟᱝ ᱟᱢᱫᱚ ᱚᱠᱟ ᱴᱚᱴᱷᱟ ᱠᱷᱚᱭᱮᱜ ᱮᱢ ᱨᱚᱲᱮᱫ ᱠᱟᱱᱛᱮ।
ᱟᱪ
ᱵᱚᱭᱦᱟ ᱟᱢᱟᱜ ᱠᱟᱛᱷᱟ ᱠᱟᱹᱴᱤᱡ ᱦᱮᱸ,
ᱟᱪᱪᱷᱟ ᱟᱪᱪᱷᱟ ᱟᱢᱟᱜ ᱠᱟᱛᱷᱟ ᱱᱟᱥᱮᱱᱟᱜ ᱴᱟᱣᱟᱨ ᱰᱤᱥᱴᱟᱵᱮᱫ ᱛᱟᱵᱮᱱᱟ ᱴᱷᱤᱠ ᱜᱮᱭᱟ।
ᱟᱪᱪᱷᱟ ᱟᱪᱪᱷᱟ ᱟᱪᱪᱷᱟ, ᱱᱟᱨᱟᱱᱜᱚᱲ ᱱᱟᱨᱟᱱᱜᱚᱲ ᱥᱮ ᱚᱱᱟ ᱫᱚ,
ᱟᱪᱪᱷᱟ ᱟᱪᱪᱷᱟ,
ᱦᱩᱸ
ᱟᱹᱞᱤᱧ ᱫᱚ ᱦᱟᱸᱜ ᱱᱚᱣᱟ ᱵᱟᱸᱠᱩᱲᱟ ᱠᱷᱚᱱᱞᱤᱧ ᱨᱚᱲᱫᱟ।
ᱚᱦᱚᱻ ᱵᱟᱠᱩᱲᱟ ᱵᱟᱝ,
ᱦᱚᱭ ᱵᱟᱠᱩᱲᱟ,
ᱟᱪᱪᱷᱟ ᱟᱻ ᱚᱱᱟ ᱵᱟᱠᱩᱲᱟ ᱨᱮᱜᱮ ᱛᱚ ᱚᱱᱟ ᱪᱚᱵᱽᱵᱤᱥ ᱨᱮ ᱦᱩᱭᱩᱜ ᱠᱟᱱᱟ ᱵᱤᱭᱮᱰ ᱠᱚᱢᱯᱞᱤᱴ ᱠᱟᱛᱮᱧ ᱦᱮᱡ ᱮᱱᱟ ᱵᱤᱥᱱᱚᱯᱩᱨ ᱠᱷᱚᱱ ᱟᱨ ᱪᱟᱸᱫᱽᱲᱟ ᱵᱟᱛ ᱵᱟᱠᱩᱲᱟ ᱨᱮᱱᱟᱜ ᱚᱱᱟ ᱪᱟᱸᱫᱽᱲᱟ ᱦᱟᱭ ᱤᱥᱠᱩᱞ ᱢᱮᱱᱟᱜ ᱢᱮᱱᱟᱜ ᱫᱚ ᱚᱸᱰᱮ ᱠᱷᱚᱱ ᱟᱞᱮᱭᱟᱜ ᱴᱤᱪᱤᱝ ᱦᱩᱭ ᱞᱮᱱ ᱛᱟᱞᱮᱭᱟ
ᱚ ᱟᱫᱚ ᱤᱧ ᱫᱚ ᱦᱟᱸᱜ ᱚᱸᱰᱮ ᱜᱮ ᱪᱟᱸᱫᱽᱲᱟ ᱚᱱᱟ ᱦᱟᱭ ᱤᱥᱠᱩᱞ ᱨᱮᱜᱮ ᱤᱧ ᱫᱩᱧ ᱯᱟᱲᱦᱟᱜ ᱠᱟᱱ ᱛᱟᱦᱮᱸᱫ
ᱚᱦᱚ ᱟᱪᱪᱷᱟ ᱟᱪᱪᱷᱟ ᱚᱸᱰᱮ ᱜᱮ ᱵᱟᱝ
ᱦᱳᱭ ᱦᱳᱭ
ᱚᱻ ᱛᱟᱦᱚᱞᱮ ᱟᱵᱚᱣᱟᱜ ᱫᱚ ᱩᱯᱨᱩᱢ ᱠᱚᱫᱚ ᱢᱚᱱᱮᱜ ᱠᱟᱱᱟ ᱢᱮᱱᱟᱜ ᱜᱮᱭᱟ ᱪᱚᱵᱽᱵᱤᱥ ᱥᱟᱞ ᱨᱮᱞᱮ ᱪᱟᱞᱟᱣ ᱞᱮᱱᱟ ᱤᱭᱟᱹ ᱠᱷᱚᱱ ᱟᱨ ᱵᱤᱥᱱᱩᱯᱩᱨ ᱵᱤᱭᱮᱰ ᱠᱚᱞᱮᱡᱽ ᱠᱷᱚᱱᱞᱮ ᱪᱟᱞᱟᱣᱟ ᱦᱚᱸ
ᱩᱯᱨᱩᱢ ᱠᱚᱫᱚ ᱦᱳᱭᱛᱳ ᱢᱮᱱᱟᱜ ᱜᱮᱭᱟ ᱠᱚᱢ ᱵᱮᱥᱤ ᱫᱚ
ᱟᱪᱪᱷᱟ ᱟᱪᱪᱷᱟ ᱟᱪᱪᱷᱟ
ᱦᱮᱸ
ᱟᱻ ᱴᱷᱤᱠ ᱜᱮᱭᱟ ᱛᱟᱦᱚᱞᱮ ᱥᱟᱛᱟᱢ ᱥᱮᱫ ᱞᱟᱝ ᱞᱟᱦᱟ ᱤᱫᱤ ᱞᱮᱱ ᱜᱮ ᱦᱮᱸ ᱡᱟᱦᱟᱱ ᱥᱟᱛᱟᱢ ᱠᱷᱚᱱ ᱜᱮ ᱜᱟᱱᱚᱜ-ᱟ ᱢᱟᱥᱮ ᱟᱢᱜᱮ ᱞᱟᱹᱭ ᱛᱟᱞᱟᱝ ᱢᱮ ᱚᱠᱟ ᱥᱮᱫ
ᱟᱫᱚ ᱤᱧ ᱢᱟᱹᱧ ᱵᱷᱟᱹᱵᱤ ᱵᱟᱲᱟᱭᱮᱫ ᱠᱟᱱ ᱡᱮ ᱦᱚᱜ-ᱚᱭ ᱠᱷᱚᱱ ᱦᱚᱭ ᱦᱤᱸᱥᱤᱫ ᱡᱟᱦᱟᱸ ᱪᱟᱥᱵᱟᱥ ᱫᱤᱱ ᱠᱟᱱᱟ ᱛᱚ ᱛᱟᱦᱮᱞᱮ ᱱᱚᱣᱟ ᱵᱟᱨᱮ ᱛᱮᱜᱮ ᱠᱟᱹᱴᱤᱡ ᱞᱟᱝ ᱨᱚᱯᱚᱲᱟ ᱦᱮᱸᱻ ᱛᱟᱦᱚᱞᱮ ᱵᱚᱭᱦᱟ ᱟᱯᱮ ᱥᱮᱱ ᱫᱚ ᱫᱟᱜ ᱡᱟᱹᱲᱤ ᱫᱚ ᱚᱠᱟ ᱞᱮᱠᱟ? ᱵᱚᱭᱦᱟ ᱤᱧᱟᱹᱜ
ᱦᱮᱸ ᱦᱮᱸ ᱟᱸᱡᱚᱢᱚᱜ ᱠᱟᱱᱟ ᱟᱫᱚ ᱦᱮᱸ ᱴᱟᱣᱟᱨ ᱠᱚᱜᱮ ᱠᱟᱹᱡ ᱜᱚᱱᱰᱳᱜᱳᱞ ᱧᱚᱜ ᱮᱫᱟ ᱢᱚᱱᱮ ᱦᱩᱭᱩᱜ ᱠᱟᱱᱟ ᱟᱫᱚ ᱚᱱᱟ ᱫᱷᱟᱨᱮ ᱠᱟᱹᱡ ᱤᱧ ᱪᱟᱞᱟᱣ ᱧᱚᱜᱚᱜ ᱠᱟᱱᱟᱜ ᱠᱟᱱᱟ ᱱᱟᱜ ᱠᱳᱱᱳ
ᱦᱮᱸ ᱟᱪᱪᱷᱟ ᱟᱪᱪᱷᱟ ᱦᱮᱸ ᱛᱷᱚᱲᱟ ᱴᱟᱣᱟᱨ ᱫᱚ ᱦᱟᱸᱜ ᱟᱢᱟᱜ ᱡᱟᱹᱥᱛᱤ ᱜᱮ ᱰᱤᱥᱴᱟᱵᱽ ᱮᱫᱟᱭ
ᱩᱸ ᱟᱫᱚ ᱵᱚᱭᱦᱟ ᱚᱱᱮᱧ ᱢᱮᱱ ᱠᱮᱫ ᱫᱚ ᱟᱯᱮ ᱥᱮᱱ ᱫᱚ ᱫᱟᱜ ᱡᱟᱹᱲᱤ ᱠᱚᱫᱚ ᱛᱤᱱᱟᱹᱜ ᱥᱟᱺᱜᱤᱧ
ᱦᱮᱸ ᱫᱟᱜ ᱡᱟᱹᱲᱤ ᱫᱚ ᱱᱚᱣᱟ ᱟᱥᱟᱲ ᱥᱟᱱ ᱵᱚᱸᱜᱟ ᱫᱚ ᱵᱷᱟᱹᱜᱤ ᱜᱮ ᱫᱟᱜ ᱡᱟᱹᱲᱤ ᱫᱚ ᱦᱩᱭᱩᱜ ᱜᱮᱭᱟ᱾ ᱟᱨ ᱮᱴᱟᱜ ᱮᱴᱟᱜ ᱟᱻ ᱠᱚ ᱥᱚᱢᱚᱭ ᱦᱩᱭᱩᱜ ᱜᱮᱭᱟ ᱛᱚᱵᱮ ᱚᱱᱠᱟ ᱫᱚ ᱵᱟᱝᱟ ᱛᱚᱵᱮ ᱱᱤᱭᱟᱹ ᱥᱚᱢᱚᱭ ᱫᱚ ᱱᱚᱜ-ᱚ ᱱᱚᱝᱠᱟ ᱞᱟᱜᱟᱣ ᱜᱚᱫ ᱠᱟᱜ-ᱟ
ᱦᱮᱸ ᱞᱟᱜᱟᱣ ᱜᱚᱜ ᱠᱟᱜ ᱟᱭ ᱦᱮᱸ ᱵᱟᱝ ᱵᱚᱭᱦᱟ ᱟᱞᱮ ᱥᱮᱫ ᱥᱮᱱ ᱢᱟ ᱫᱟᱜ ᱡᱟᱹᱲᱤ ᱜᱮ ᱵᱟᱹᱱᱩᱜ ᱟᱠᱟᱜ ᱠᱷᱮᱛ ᱠᱚᱨᱮ ᱫᱟᱜ ᱠᱚᱦᱚᱸ ᱵᱟᱝ ᱛᱤᱸᱜᱩ ᱵᱟᱲᱟᱣᱟᱠᱟᱱᱟ᱾
ᱟᱪᱪᱷᱟ ᱟᱪᱪᱷᱟ ᱚ ᱟᱫᱚ ᱟᱢ ᱪᱟᱥᱵᱟᱥ ᱠᱚᱫᱚ ᱦᱟᱸᱜ ᱚᱠᱟ ᱚᱠᱛᱚ ᱚᱠᱟ ᱞᱮᱠᱟ ᱵᱟᱹᱲᱛᱤ ᱫᱚ ᱦᱩᱭᱩᱜ-ᱟ?
ᱟᱞᱮ ᱥᱮᱱ ᱫᱚ ᱱᱚᱜ ᱦᱳᱭ ᱱᱚᱣᱟ ᱟᱥᱟᱲ ᱵᱚᱸᱜᱟ ᱜᱮ ᱚᱱᱟ ᱫᱟᱜ ᱡᱟᱹᱲᱤ ᱥᱤᱡᱤᱱ ᱜᱮ ᱟᱞᱮ ᱫᱚ ᱡᱟᱹᱥᱛᱤ ᱞᱮ ᱪᱟᱥ ᱛᱟᱦᱮᱸᱜ ᱟᱨ ᱦᱩᱸ ᱟᱯᱮ ᱥᱮᱫ ᱫᱚ ᱪᱟᱥᱵᱟᱥ ᱠᱚᱫᱚ ᱚᱠᱟ ᱢᱟᱱᱮ ᱵᱟᱨ ᱫᱷᱟᱣ ᱯᱮ ᱪᱟᱥ ᱛᱟᱦᱮᱸᱫ ᱥᱮ ᱢᱤᱫ
ᱦᱮᱸ ᱵᱟᱨ ᱫᱷᱟᱣ ᱵᱟᱨ ᱫᱷᱟᱣ ᱢᱤᱫᱴᱟᱝ ᱫᱷᱚᱨᱚᱱ ᱨᱮ ᱟᱨ ᱢᱤᱫᱴᱟᱝ ᱱᱚᱣᱟ ᱡᱮ ᱡᱟᱹᱡᱟᱹᱯᱩᱫ ᱨᱮ ᱵᱟᱨ ᱫᱷᱟᱣ ᱠᱟᱛᱮᱫ ᱜᱮ ᱦᱩᱭᱩᱜ-ᱟ᱾
ᱩᱸ ᱟᱫᱚ ᱟᱞᱮ ᱫᱚ ᱦᱟᱸᱜ ᱚᱱᱟ ᱪᱟᱥ ᱡᱟᱹᱲᱤ ᱫᱚ ᱟᱞᱮ ᱫᱚ ᱫᱟᱜ ᱡᱟᱹᱲᱤ ᱩᱯᱚᱨ ᱱᱤᱨᱵᱷᱚᱨ ᱠᱟᱛᱮᱫ ᱪᱟᱥ ᱛᱟᱞᱮ ᱛᱚ ᱛᱟᱦᱚᱞᱮ ᱠᱷᱟᱱ ᱫᱚ ᱟᱞᱮ ᱫᱚ ᱢᱤᱫ ᱫᱷᱟᱣ ᱜᱮᱞᱮ ᱪᱟᱥᱟ ᱥᱮᱨᱢᱟ ᱨᱮ
ᱟᱪᱪᱷᱟ ᱟᱪᱪᱷᱟ ᱟᱫᱚ ᱱᱚᱛᱮᱱᱟᱜ ᱦᱟᱥᱟ ᱫᱚ ᱦᱩᱭᱩᱜ ᱠᱟᱱᱟ ᱚᱱᱟ ᱤᱭᱟᱹ ᱢᱟᱹᱴᱭᱟᱹᱲ ᱦᱟᱥᱟ ᱠᱟᱱᱟ ᱫᱟᱜ ᱫᱚ ᱫᱚᱢᱮ ᱥᱟᱵ ᱫᱚᱦᱚᱭᱟ᱾
ᱚ ᱦᱟᱸ ᱟᱪᱪᱷᱟ ᱟᱪᱪᱷᱟ
ᱟᱨ ᱥᱮᱞᱳᱰᱤᱯ ᱠᱚᱦᱚᱸ ᱢᱮᱱᱟᱜ ᱜᱮᱭᱟ ᱢᱤᱫ ᱵᱟᱨ ᱫᱚ ᱚᱱᱟ ᱠᱚᱫᱚ ᱢᱟᱴᱷ ᱠᱚᱨᱮ ᱢᱮᱱᱟᱜᱼᱟ ᱦᱮᱸ ᱠᱷᱮᱛ ᱠᱚ ᱪᱟᱥ ᱞᱟᱹᱜᱤᱫ ᱚᱱᱟ ᱠᱚᱫᱚ ᱠᱚ ᱵᱮᱵᱚᱦᱟᱨ ᱫᱟ
ᱟᱪᱪᱷᱟ ᱟᱪᱪᱷᱟ ᱛᱟᱦᱚᱞᱮ ᱟᱯᱮ ᱥᱮᱱ ᱫᱚ ᱫᱟᱜ ᱡᱟᱹᱲᱤ ᱠᱚᱫᱚ ᱞᱟᱜᱟᱣ ᱜᱚᱜ ᱠᱟᱱ ᱜᱮᱭᱟ ᱦᱮᱸ ᱵᱟᱝ
ᱦᱮᱸ ᱦᱮᱸ ᱦᱮᱸ ᱱᱤᱭᱟᱹ ᱚᱠᱛᱚ ᱨᱮᱫᱚ ᱞᱟᱜᱟᱣ ᱜᱚᱫ ᱠᱟᱱᱟ ᱱᱚᱜ-ᱚᱭ ᱦᱚᱞᱟ ᱢᱟᱫᱷᱮᱨ ᱠᱷᱚᱱ ᱜᱮ ᱞᱟᱜᱟᱣ ᱠᱟᱱᱟ ᱦᱮᱸ
ᱦᱮᱸᱛᱟᱦᱚᱞᱮ ᱟᱯᱮ ᱠᱚᱫᱚ ᱪᱟᱥ ᱠᱚᱫᱚᱯᱮ ᱮᱛᱚᱦᱚᱵ ᱟᱠᱟᱫᱟ ᱾
ᱟ ᱟ ᱮᱛᱚᱦᱚᱵ ᱵᱚᱞᱛᱮ ᱦᱟᱥᱟ ᱠᱚᱦᱟᱸᱜ ᱞᱚᱥᱚᱫ ᱵᱟᱲᱟ ᱦᱩᱭᱩᱜ ᱠᱟᱱᱟ ᱱᱤᱭᱟᱹ ᱚᱠᱛᱚ ᱨᱮᱫᱚ ᱾
ᱟᱪᱪᱷᱟ ᱟᱪᱪᱷᱟ ᱟᱫᱚ ᱟᱞᱮ ᱥᱮᱫ ᱢᱟ ᱮᱠᱷᱚᱱ ᱦᱚᱸ ᱠᱷᱮᱛ ᱠᱚᱨᱮ ᱱᱟᱦᱮᱞ ᱜᱮ ᱟᱹᱣᱨᱤ ᱞᱮ ᱟᱬᱜᱚᱭᱟ ᱾
ᱟᱪᱪᱷᱟ ᱟᱪᱪᱷᱟ! ᱟᱸ ᱟᱫᱚ ᱫᱟᱜ ᱠᱚ ᱱᱷᱟᱜ ᱟᱹᱣᱨᱤ ᱞᱟᱜᱟᱣᱜ ᱠᱷᱟᱹᱛᱤᱨ ᱛᱮ ᱚᱱᱠᱟ ᱫᱚ
ᱦᱳᱭ ᱦᱳᱭ ᱟᱞᱮᱥᱮᱫ ᱫᱚ ᱦᱟᱸᱜ ᱫᱟᱜ ᱜᱮ ᱟᱹᱰᱤ ᱠᱚᱢ ᱯᱚᱨᱤ ᱢᱟᱱᱮ ᱫᱟᱜ ᱟᱠᱟᱫᱟ ᱠᱷᱮᱛ ᱠᱚᱨᱮ ᱫᱟᱜ ᱠᱚᱦᱚᱸ ᱵᱟᱝ ᱞᱟᱜᱟᱣ ᱠᱟᱱᱟ ᱾
ᱦᱟᱸ ᱟᱨ ᱱᱚᱣᱟ ᱡᱟᱹᱯᱩᱫ ᱫᱤᱱ ᱫᱚ ᱵᱚᱞᱛᱮ ᱟᱸ ᱮᱴᱟᱜᱟᱜ ᱢᱤᱱᱤ ᱰᱤᱯ ᱥᱮ ᱡᱟᱦᱟᱱᱟᱜ ᱫᱟᱜ ᱠᱚᱨᱮᱱᱟᱜ ᱫᱚ ᱱᱟᱦᱟᱸᱜ ᱵᱮᱵᱚᱥᱛᱷᱟ ᱫᱚ ᱵᱟᱝ ᱠᱷᱟᱹᱛᱤᱨ ᱛᱮ ᱦᱟᱸᱜ ᱪᱟᱥ ᱫᱚ ᱚᱱᱠᱟ ᱫᱚ ᱢᱤᱫ ᱢᱟᱱᱮ ᱢᱤᱫ ᱚᱠᱛᱚ ᱨᱮᱜᱮ ᱵᱟᱝ?
ᱦᱮᱸ ᱦᱮᱸ ᱟᱞᱮ ᱫᱚ ᱢᱤᱫ ᱚᱱᱮ ᱥᱮᱨᱢᱟ ᱡᱟᱹᱲᱤ ᱱᱤᱨᱵᱷᱚᱨ ᱜᱮ ᱪᱟᱥ ᱛᱟᱞᱮ ᱟᱫᱚ ᱮᱴᱟᱜ ᱚᱱᱠᱟ ᱵᱮᱵᱚᱥᱛᱷᱟ ᱫᱚ ᱵᱟᱹᱱᱩᱜ ᱟᱠᱟᱫᱟ ᱫᱟᱜ ᱠᱚᱨᱮᱱᱟᱜ ᱫᱚ ᱾
ᱟᱪᱪᱷᱟ ᱟᱪᱪᱷᱟ ᱟᱪᱪᱷᱟ ᱟᱪᱷᱟ
ᱟᱫᱚ ᱮᱴᱟᱜ ᱮᱴᱟᱜ ᱠᱚ ᱨᱩᱡᱤ ᱨᱳᱡᱽᱜᱟᱨ ᱠᱚ ᱢᱮᱱᱟᱜ-ᱟ ᱮᱴᱟᱜ ᱮᱴᱟᱜ ᱟᱱᱟᱡᱽᱯᱟᱹᱛᱤ ᱠᱚ ᱦᱩᱭᱩᱜ-ᱟ ᱮᱴᱟᱜ ᱮᱴᱟᱜ ᱤᱭᱟᱹ ᱠᱚ ᱠᱚ ᱢᱮᱱᱟᱜᱼᱟ ᱵᱟᱝ ᱥᱮ ᱾
ᱦᱳᱭ ᱟᱞᱮ ᱫᱚ ᱚᱱᱠᱟ ᱟᱱᱟᱡᱽ ᱯᱟᱹᱛᱤ ᱠᱚᱦᱚᱸ ᱠᱷᱩᱵ ᱮᱠᱴᱟ ᱫᱚ ᱵᱟᱝᱞᱮ ᱪᱟᱥ ᱛᱟᱦᱮᱸᱫ ᱾ ᱚᱲᱟᱜ ᱨᱮ ᱡᱚᱢ ᱠᱩᱞᱟᱹᱜ ᱞᱮᱠᱟ ᱜᱮᱞᱮ ᱪᱟᱥᱟ ᱚᱱᱠᱟ ᱟᱢᱫᱟ ᱫᱚ ᱵᱟᱝ ᱟᱨ ᱟᱯᱮ ᱥᱮᱫ ᱫᱚ ᱟᱱᱟᱡᱽ ᱯᱟᱹᱛᱤ ᱫᱚ ᱛᱟᱦᱚᱞᱮ ᱟᱢᱫᱟ ᱜᱮᱯᱮ ᱪᱟᱥ ᱛᱟᱦᱮᱱᱟ ᱛᱚ ᱾
ᱟ ᱟᱱᱟᱡᱽᱯᱟᱹᱛᱤ ᱦᱮᱸ ᱢᱚᱴᱟᱢᱩᱴᱤ ᱫᱚ ᱦᱩᱭᱩᱜ ᱜᱮᱭᱟ ᱱᱚᱣᱟ ᱵᱷᱤᱲᱤ ᱠᱚ ᱠᱟᱨᱞᱟ ᱠᱚ ᱾ ᱟᱸᱠᱩᱱᱫᱽᱨᱤ ᱠᱚ ᱵᱮᱸᱜᱟᱲ ᱠᱚ ᱾ ᱟ ᱢᱟᱹᱨᱤᱪ ᱠᱚ ᱦᱮᱸ ᱱᱚᱜᱼᱚᱱᱚᱝᱠᱟ ᱥᱟᱥᱟᱝ ᱠᱚ ᱟᱫᱟ ᱠᱚ ᱾ ᱠᱚ ᱡᱟᱦᱟᱭ ᱠᱚ ᱦᱩᱭᱩᱜᱼᱟ ᱢᱚᱴᱟᱢᱩᱴᱤ ᱱᱚᱣᱟ ᱦᱟᱥᱟᱲ ᱨᱮᱫᱚ ᱵᱟᱹᱲᱛᱤ ᱠᱟᱭᱛᱮ ᱾ ᱛᱚᱵᱮ ᱵᱟᱹᱲᱛᱤ ᱠᱟᱭᱛᱮ ᱦᱩᱭᱩᱜᱼᱟ ᱦᱩᱲᱩ ᱦᱩᱭᱩᱜᱼᱟ ᱾
ᱦᱩᱲᱩ ᱫᱚ ᱰᱷᱮᱨ ᱠᱟᱭᱛᱮ ᱦᱩᱭᱩᱜᱼᱟ ᱦᱮᱸ ᱾
ᱟᱪᱪᱷᱟ
ᱦᱩᱸ
ᱟᱫᱚ ᱜᱚᱝᱠᱮ ᱟᱯᱮ ᱫᱚ ᱦᱩᱲᱩ ᱦᱮᱸ ᱜᱚᱝᱠᱮ ᱢᱮᱱᱫᱟᱹᱧ ᱡᱮ ᱟᱯᱮᱚ ᱦᱩᱲᱩ ᱠᱚᱫᱚ ᱛᱤᱱᱟᱹᱜ ᱞᱮᱠᱟᱱᱟᱜ ᱦᱩᱲᱩ ᱯᱮ ᱪᱟᱥ ᱛᱟᱦᱮᱱᱟ?
ᱮᱸ ᱦᱩᱲᱩ ᱠᱚᱫᱚ ᱵᱟᱨ ᱞᱮᱠᱟᱱᱟᱜ ᱦᱩᱲᱩ ᱠᱚᱫᱚ ᱪᱟᱥ ᱦᱩᱭᱩᱜ ᱛᱟᱦᱮᱱᱟ ᱾
ᱟᱪᱪᱷᱟ ᱟᱫᱚ ᱠᱟᱹᱴᱤᱡ ᱧᱩᱛᱩᱢ ᱠᱚᱵᱮᱱ ᱞᱟᱹᱭ ᱞᱮᱠᱷᱟᱡ?
ᱱᱚᱣᱟ ᱡᱟᱹᱯᱩᱫ ᱫᱤᱱ ᱨᱮᱫᱚ ᱡᱟᱦᱟᱸ ᱠᱚ ᱦᱩᱲᱩ ᱠᱚ ᱞᱟᱜᱟᱣᱟ ᱚᱱᱟ ᱢᱤᱫᱴᱟᱝ ᱟᱨ ᱱᱚᱜᱼᱚᱭ... ᱟᱨ ᱥᱟᱠᱨᱟᱛ ᱫᱮᱞᱟ ᱫᱮᱞᱤ ᱯᱩᱥ ᱵᱚᱸᱜᱟ ᱾
ᱦᱮᱸ ᱦᱮᱸ ᱟᱫᱚ ᱜᱚᱝᱠᱮ ᱟᱞᱮ ᱢᱮᱱᱫᱟᱹᱧ ᱡᱮ ᱚᱱᱠᱟ ᱮ ᱞᱚᱞᱟᱴ, ᱥᱚᱨᱱᱚ, ᱮᱢᱟᱱ ᱛᱮᱱᱟᱜ ᱚᱱᱠᱟ ᱵᱷᱮᱜᱟᱨ ᱵᱷᱮᱜᱟᱨ ᱦᱩᱲᱩ ᱠᱚᱨᱮᱱᱟᱜ ᱧᱩᱛᱩᱢ ᱠᱚ ᱵᱟᱹᱱᱩᱜ ᱟᱠᱟᱫᱟ?
ᱦᱮᱸ ᱦᱮᱸ ᱢᱮᱱᱟᱜᱼᱟ ᱢᱮᱱᱟᱜ ᱢᱮᱱᱟᱜᱼᱟ ᱱᱚᱜᱼᱚᱭ ᱱᱤᱛ ᱚᱠᱛᱚ ᱨᱮᱫᱚ ᱢᱟᱱᱮ ᱱᱚᱜᱼᱚᱭ ᱱᱚᱣᱟ ᱪᱞᱟᱣ ᱥᱤᱡᱤᱱ ᱫᱚ ᱡᱟᱦᱟᱸ ᱚᱱᱟ ᱠᱚᱫᱚ ᱩᱱ ᱚᱠᱛᱚ ᱨᱮᱫᱚ ᱚᱱᱟ ᱢᱚᱦᱟᱨᱟᱥᱴᱨᱚ, ᱛᱟᱨᱯᱚᱨᱮ ᱦᱩᱭᱩᱜ ᱠᱟᱱᱟ ᱪᱳᱭᱛᱟᱞᱤ ᱦᱮᱸ ᱾ ᱱᱚᱜᱼ ᱱᱟ ᱠᱚ ᱨᱚᱦᱚᱭᱮᱫ ᱛᱟᱦᱮᱸ ᱛᱟᱦᱮᱱ ᱟᱨ ᱱᱚᱜᱼᱚ ᱱᱤᱛ ᱚᱠᱛᱚ ᱨᱮᱫᱚ ᱱᱚᱜᱼᱚᱭ ᱱᱤᱛ ᱥᱚᱢᱚᱭ ᱱᱚᱣᱟ ᱥᱤᱡᱤᱱ ᱨᱮᱱᱟᱜ ᱚᱱᱟ ᱠᱚᱫᱚ ᱞᱟᱞ ᱥᱚᱨᱱᱚ ᱠᱚᱜᱮ ᱵᱟᱹᱲᱛᱤ ᱦᱩᱭᱩᱜᱼᱟ ᱾
ᱚ ᱟᱞᱮᱮᱥᱱ ᱦᱮᱸ ᱵᱚᱭᱦᱟ ᱟᱞᱮᱮᱥᱱ ᱫᱚ ᱦᱟᱸᱜ ᱡᱟᱹᱥᱛᱤ ᱠᱟᱭ ᱫᱚ ᱥᱚᱨᱱᱚ ᱞᱚᱞᱞᱟᱴ ᱮᱢᱟᱱ ᱠᱚᱜᱮᱞᱮ ᱨᱚᱦᱚᱭ ᱛᱟᱦᱮᱸᱜ ᱮ ᱮᱴᱟᱜ ᱠᱚᱫᱚ ᱵᱟᱝ ᱤᱱᱟᱹᱜ ᱜᱟᱱ ᱫᱚ ᱵᱟᱝ ᱪᱟᱥ ᱵᱟᱝ ᱦᱩᱭᱩᱜ ᱛᱟᱦᱮᱸᱫ ᱾
ᱟᱪᱪᱷᱟ ᱟᱪᱪᱷᱟ ᱱᱚᱛᱮ ᱫᱚ ᱟᱹᱰᱤ ᱜᱟᱱ ᱜᱮ ᱟᱹᱰᱤᱜᱟᱱ ᱟᱹᱰᱤᱜᱟᱱ ᱦᱩᱲᱩ ᱾ ᱱᱟᱱᱟ ᱦᱩᱱᱟᱹᱨ ᱦᱩᱲᱩ ᱨᱮᱱᱟᱜ ᱧᱩᱛᱩᱢ?
ᱮᱸ
ᱛᱟᱦᱚᱞᱮ ᱵᱚᱭᱦᱟ ᱟᱫᱚ ᱦᱩᱲᱩ ᱪᱟᱥ ᱞᱟᱹᱜᱤᱫ ᱛᱮ ᱟᱵᱚ ᱡᱟᱦᱟᱱᱟᱜ ᱚᱱᱠᱟ ᱥᱟᱨ ᱠᱚᱵᱚᱱ ᱵᱮᱣᱦᱟᱨ ᱛᱟᱦᱮᱱᱟ ᱥᱮ ᱪᱮᱫ?
ᱟᱸ ᱞᱟᱦᱟ ᱫᱚ ᱚᱱᱟ ᱡᱳᱭᱵᱚ ᱥᱟᱨ ᱠᱚᱜᱮ ᱠᱚ ᱵᱮᱵᱚᱦᱟᱨ ᱛᱟᱦᱮᱱ ᱚᱱᱟ ᱠᱷᱚᱛ ᱴᱚᱛ ᱠᱚᱜᱮ ᱛᱚᱵᱮ ᱱᱮᱛᱟᱨ ᱡᱟᱦᱟᱸ ᱵᱚᱨᱛᱚᱢᱟᱱ ᱯᱚᱨᱤᱥᱛᱷᱤᱛᱤ ᱦᱮᱡ ᱟᱠᱟᱱᱟ ᱱᱤᱛ ᱫᱚ ᱦᱟᱸᱜ ᱵᱮᱥᱤᱨ ᱵᱷᱟᱜᱽ ᱥᱮ ᱰᱷᱮᱨ ᱠᱟᱭᱛᱮ ᱠᱤᱴᱱᱟᱥᱚᱠ ᱚᱥᱩᱫᱽ ᱠᱚ ᱚᱱᱟ ᱠᱚᱜᱮ ᱵᱮᱥᱤ ᱵᱟᱠᱚ ᱠᱮᱢᱤᱠᱮᱞ ᱠᱮᱢᱤᱠᱮᱞ ᱡᱟᱛᱤᱭ ᱨᱟᱱ ᱠᱚᱜᱮᱠᱚ ᱵᱮᱵᱷᱟᱨᱮᱫᱟ ᱱᱟᱜ ᱠᱷᱟᱱ
ᱦᱚᱸ ᱟᱞᱮ ᱥᱮᱱ ᱦᱚᱸ ᱚᱱᱠᱟᱜᱮ ᱮᱠᱷᱚᱱ ᱫᱚ
ᱠᱚᱦᱚᱸ ᱮᱠᱷᱚᱱ ᱫᱚ ᱰᱟᱹᱝᱨᱤ ᱵᱟᱹᱭ ᱵᱟᱹᱭ ᱛᱮᱠᱚ ᱟᱫ ᱪᱟᱞᱟᱜ ᱠᱟᱱᱟ ᱛᱟᱦᱚᱞ ᱠᱷᱟᱱ ᱫᱚ ᱡᱳᱭᱵᱚᱥᱟᱨ ᱦᱚᱸᱚᱱᱠᱟ ᱵᱟᱝ ᱧᱟᱯᱟᱢ ᱠᱟᱱᱟ ᱛᱟᱦᱚᱞᱮ ᱟᱫᱚ ᱚᱱᱠᱟ ᱡᱟᱦᱟᱸ ᱠᱤᱨᱤᱧ ᱠᱟᱛᱮ ᱛ ᱧᱟᱢᱚᱜ ᱠᱟᱱᱟ ᱟᱫᱷᱩᱱᱤᱠ ᱡᱟᱦᱟᱸ ᱪᱟᱥᱵᱟᱥ ᱠᱚᱨᱮᱱᱟᱜ ᱨᱟᱱ ᱢᱩᱨᱜᱟᱹᱱ ᱚᱱᱟ ᱠᱚᱜᱮ ᱾
ᱦᱮᱸ ᱦᱮᱸ ᱵᱟᱠᱷᱟᱱ ᱚᱱᱟ ᱠᱚᱜᱮ ᱦᱩᱭᱩᱜ ᱠᱟᱱᱟ ᱠᱟᱛᱷᱟ ᱫᱚ
ᱦᱳᱭ ᱦᱳᱭ
ᱟᱫᱚ ᱛᱟᱦᱚᱞᱮ ᱤᱡᱮ ᱪᱟᱥ ᱠᱚᱫᱚ ᱦᱟᱸᱜ ᱵᱟᱹᱲᱛᱤ ᱦᱩᱲᱩ ᱠᱚᱢᱟ ᱢᱤᱫ ᱚᱠᱛᱚ ᱜᱮ ᱦᱩᱭᱩᱜᱼᱟ ᱟᱨ ᱮᱴᱟᱜ ᱮᱴᱟᱜ ᱪᱟᱥ ᱠᱚᱫᱚ ᱚᱠᱟ ᱚᱠᱛᱚ ᱛᱚ ᱦᱩᱭᱩᱜ ᱞᱮᱠᱟ ᱵᱩᱡᱩᱜ ᱠᱟᱱᱟ
ᱮᱴᱟᱜ ᱮᱴᱟᱜ ᱪᱟᱥ ᱠᱚᱫᱚ ᱚᱱᱠᱟ ᱞᱮᱠᱟᱛᱮᱫᱚ ᱟᱞᱮ ᱥᱮᱱ ᱫᱚᱦᱟᱸᱜ ᱚᱱᱠᱟ ᱫᱚ ᱡᱟᱹᱥᱛᱤ ᱫᱚ ᱵᱟᱝᱞᱮ ᱪᱟᱥ ᱛᱟᱦᱮᱸᱫ ᱢᱟᱱᱮ ᱦᱩᱲᱩ ᱜᱮᱞᱮ ᱪᱟᱥ ᱛᱟᱦᱮᱸᱜ ᱡᱟᱹᱥᱛᱤ ᱟᱨ ᱚᱱᱠᱟ ᱥᱤᱡᱤᱱ ᱨᱮ ᱡᱩᱫᱤ ᱚᱲᱟᱜ ᱨᱮ ᱡᱚᱢ ᱵᱟᱲᱟ ᱞᱟᱹᱜᱤᱫ ᱚᱱᱠᱟ ᱟᱱᱟᱡ ᱠᱚ ᱠᱚᱞᱮ ᱪᱟᱥ ᱛᱟᱦᱮᱸᱫ ᱚᱱᱟ ᱦᱚᱸ ᱠᱷᱩᱵ ᱠᱚᱢ ᱯᱚᱨᱤᱢᱟᱱ ᱛᱮ
ᱪᱷᱟ
ᱦᱮᱸ ᱟᱫᱚ ᱠᱷᱟᱱ ᱫᱚ ᱚᱱᱠᱟ ᱫᱚ ᱦᱟᱸᱜ ᱜᱩᱦᱩᱢ ᱠᱚ ᱢᱮᱱᱟᱜ ᱠᱟᱫᱟ ᱮᱜ ᱡᱚᱱᱚᱲᱟ ᱢᱮᱱᱟᱜ ᱟᱠᱟᱫᱟ ᱫᱮᱭ ᱯᱚᱨ ᱚᱱᱠᱟ ᱵᱤᱞᱟᱹᱛᱤ ᱮᱢᱟᱱ ᱠᱚ ᱟᱢᱫᱟ ᱚᱱᱟ ᱠᱚᱞᱮ ᱪᱟᱥ ᱛᱟᱦᱮᱫ ᱟᱞᱩ ᱠᱩ
ᱵᱟᱝᱟ ᱚᱱᱟ ᱠᱚᱫᱚ ᱦᱩᱭ ᱫᱚ ᱦᱩᱭᱩᱜ ᱜᱮᱭᱟ ᱟᱨ ᱛᱟᱪᱷᱟᱲᱟ ᱚᱱᱛᱮ ᱫᱚ ᱤᱧᱤᱧ ᱪᱟᱞᱟᱣ ᱟᱠᱟᱱᱟ ᱛᱚ ᱟᱞᱟᱝ ᱟᱜ ᱫᱚ ᱵᱟᱱᱟ ᱦᱚᱲᱟᱜ ᱜᱮ ᱢᱤᱫᱴᱟᱝ ᱩᱯᱨᱩᱢ ᱢᱮᱱᱟᱜᱼᱟ ᱮ ᱡᱟᱦᱟᱸ ᱚᱱᱟ ᱚᱞ ᱤᱛᱩᱱ ᱟᱥᱲᱟᱜ ᱟᱢᱮᱢ ᱚᱞᱚᱜ ᱠᱟᱱ ᱛᱟᱦᱮᱸ ᱚᱸᱰᱮ ᱦᱚᱸ ᱤᱧ ᱪᱟᱞᱟᱣ ᱠᱟᱹᱱᱟᱹᱧ ᱚᱱᱟ ᱞᱮᱠᱟᱛᱮ ᱥᱟᱹᱜᱟᱹᱭ ᱫᱚ ᱟᱹᱰᱤ ᱥᱩᱨ ᱞᱮᱜᱮ ᱛᱟᱞᱟᱝᱟ ᱦᱮᱸ ᱟᱫᱚ ᱚᱱᱟ ᱠᱚᱨᱮ ᱡᱟᱭᱜᱟ ᱠᱚᱦᱚᱸ ᱠᱷᱩᱵ ᱪᱚᱨᱚᱠᱟ
ᱦᱳᱭ ᱡᱟᱭᱜᱟ ᱠᱚᱦᱚᱸ ᱦᱮᱸ ᱦᱮᱸ ᱟᱫᱚ ᱟᱯᱮᱥᱮᱱ ᱫᱚ ᱦᱟᱸᱜ ᱦᱳᱭᱛᱚ ᱠᱟᱱ ᱦᱚᱲ ᱫᱚ ᱵᱟᱝ ᱪᱟᱞᱟᱣ ᱦᱩᱭ ᱠᱟᱱᱟ ᱟᱫᱚ ᱟᱯᱮ ᱠᱚᱨᱮᱱᱟᱜ ᱡᱟᱭᱜᱟ ᱠᱚᱫᱚ ᱵᱟᱝ ᱧᱮᱞ ᱥᱟᱸᱜᱮ ᱦᱩᱭ ᱠᱟᱱᱟ‌ ᱟᱫᱚ ᱚᱠᱟᱞᱮᱠᱟ ᱪᱚᱝ ᱟᱞᱮ ᱞᱮᱠᱟᱜᱮ ᱡᱟᱹᱱᱤᱡ
ᱦᱮᱸ ᱦᱮᱸ ᱚᱱᱠᱟ ᱫᱚ ᱦᱟᱜ ᱵᱟᱝᱟ ᱛᱚᱵᱮ ᱚᱠᱛᱚ ᱠᱚ ᱧᱟᱢ ᱞᱮᱠᱷᱟᱱ ᱢᱚᱴᱟᱢᱩᱴᱤ ᱦᱤᱡᱩᱜ ᱛᱟᱵᱚᱱ ᱯᱮ ᱚᱱᱠᱟ ᱫᱚ ᱦᱟᱸᱜ ᱵᱟᱝᱟ ᱱᱚᱛᱮ ᱫᱚ ᱟᱫᱚ ᱞᱚᱥᱚᱫ ᱫᱤᱥᱚᱢ ᱠᱟᱱᱟ ᱠᱷᱟᱹᱞᱤ ᱢᱟᱴᱷ ᱟᱨ ᱢᱟᱴ ᱵᱟᱹᱭᱦᱟᱹᱲ ᱟᱨ ᱵᱟᱹᱭᱦᱟᱹᱲ ᱚᱱᱟᱜᱮ ᱧᱮᱞᱚᱜᱼᱟ ᱥᱩᱫᱩ ᱥᱩᱫᱩ ᱚᱱᱟ ᱵᱟᱹᱭᱦᱟᱹᱲ ᱟᱨ ᱵᱟᱹᱭᱦᱟᱹᱲ
ᱦᱮᱸ ᱟᱨ ᱟᱞᱮ ᱥᱮᱫ ᱫᱚ ᱚᱱᱠᱟ ᱵᱟᱜᱟᱱ ᱵᱤᱨ ᱠᱚ ᱢᱮᱱᱟᱜ ᱠᱟᱫᱟ ᱵᱩᱨᱩ ᱠᱩ ᱢᱮᱱᱟᱜ ᱟᱠᱟᱫᱟ ᱧᱮᱞ ᱡᱚᱝ ᱞᱮᱠᱟᱱ ᱡᱟᱭᱜᱟ ᱫᱚ ᱢᱮᱱᱟᱜ ᱜᱮᱭᱟ
ᱟᱪᱪᱷᱟ ᱟᱪᱪᱷᱟ ᱟᱪᱪᱷᱟ ᱦ ᱚᱱᱟ ᱞᱮᱠᱟᱛᱮ ᱤᱧᱤᱧ ᱩᱭᱦᱟᱹᱨᱟ ᱡᱮ ᱜᱚᱲᱚᱢ ᱦᱟᱲᱟᱢ ᱜᱚᱲᱚᱢ ᱵᱩᱰᱷᱤ ᱤᱧᱨᱮ ᱨᱮᱱ ᱡᱟᱦᱟᱸᱭ ᱠᱤᱱ ᱛᱟᱦᱮᱸᱼᱟ ᱦᱮᱸ ᱥᱮ
ᱦᱳᱭ
ᱩᱱᱠᱤᱱ ᱩᱱᱠᱤᱱ ᱦᱚᱸ ᱠᱤᱱᱛᱩ ᱦᱟᱱᱟ ᱵᱩᱨᱩ ᱫᱤᱥᱚᱢ ᱨᱮᱱ ᱠᱟᱱ ᱜᱮᱭᱟ ᱠᱤᱱ
ᱟᱪᱪᱷᱟ ᱟᱪᱪᱷᱟ
ᱟᱫᱚ ᱟᱞᱮ ᱚᱲᱟᱜ ᱫᱚ ᱩᱱ ᱚᱠᱛᱚ ᱫᱚ ᱚᱸᱰᱮ ᱜᱮ ᱛᱟᱦᱮᱸᱱᱟ ᱟᱫᱚ ᱱᱤᱛ ᱱᱤᱛᱦᱚᱸ ᱢᱮᱱᱟᱜ ᱜᱮᱭᱟ ᱢᱟᱱᱮ ᱤᱧ ᱜᱚᱲᱚᱢ ᱦᱟᱲᱟᱢ ᱨᱮᱱ ᱵᱚᱠᱚᱛ ᱛᱮᱫ ᱥᱮ ᱵᱷᱟᱹᱜᱟᱹᱰᱤ ᱢᱟᱱᱮ ᱟᱨ ᱢᱤᱫ ᱦᱚᱲ ᱦᱩᱭᱩᱜ ᱠᱟᱱᱟ ᱢᱮᱱᱟ ᱮᱫᱚᱢ ᱢᱟᱨᱟᱝ ᱜᱚᱲᱚᱢ ᱦᱟᱲᱟᱢ ᱩᱱᱤ ᱫᱚ ᱚᱸᱰᱮ ᱜᱮᱭ ᱛᱟᱦᱮᱸ ᱠᱟᱱᱟ ᱟᱫᱚ ᱩᱱᱠ ᱼᱼ ᱩᱱᱠᱩ ᱦᱚᱸ ᱱᱮᱛᱟᱨ ᱫᱚᱠᱚ ᱦᱮᱡ ᱥᱮᱱᱚᱜ ᱠᱟᱱᱟ ᱟᱞᱮ ᱦᱚᱸᱞᱮ ᱦᱮᱡ ᱥᱮᱱᱚᱜ ᱠᱟᱱᱟ ᱧᱮᱞ ᱠᱮᱼᱟ ᱵᱩᱨᱩ ᱡᱯᱟᱜ ᱨᱮᱜᱮᱟᱞᱮ ᱚᱲᱟᱜ
ᱟᱪᱪᱷᱟ ᱛᱟᱦᱚᱞᱮ ᱛᱟᱦᱚᱞᱮ ᱟᱞᱮ ᱥᱮᱱᱟᱜ ᱡᱟᱭᱜᱟ ᱠᱚᱫᱚ ᱠᱟᱹᱴᱤᱡ ᱵᱮᱱ ᱠᱩᱥᱤᱭᱟᱜ ᱜᱮᱭᱟ ᱦᱮᱸ ᱵᱟᱝ
ᱦᱮᱸ ᱦᱮᱸ ᱦᱮᱸ ᱟᱫᱚ ᱵᱩᱨᱩ ᱫᱤᱥᱚᱢ ᱦᱚᱲ ᱨᱮᱫᱚ ᱟᱫᱚ ᱧᱮᱞ ᱦᱩᱭᱱᱟ ᱡᱮ ᱚᱲᱟᱜ ᱠᱷᱚᱱ ᱜᱮ ᱵᱩᱨᱩ ᱠᱚᱫᱚ ᱧᱮᱞ ᱧᱟᱢᱚᱜᱼᱟ ᱦᱮᱸ
ᱦᱮᱸ ᱦᱮᱸ ᱫᱟᱬᱟ ᱠᱚᱦ ᱱᱟᱥᱮᱱᱟᱜ
ᱦᱮᱸ ᱦᱮᱸ ᱵᱷᱟᱜᱤ ᱵᱩᱡᱷᱟᱹ ᱛᱚ ᱠᱩᱠᱢᱩ ᱫᱚ ᱦᱮᱸ ᱠᱩᱠᱢᱩ ᱫᱚ ᱚᱱᱠᱟᱜ ᱜᱮ ᱛᱟᱦᱮᱸᱭᱟ ᱵᱤᱨ ᱫᱷᱟᱨᱮ ᱵᱩᱨᱩ ᱫᱷᱟᱨᱮ ᱢᱤᱫᱴᱟᱝ ᱚᱲᱟᱜ ᱠᱚ ᱛᱟᱦᱮᱸ ᱞᱮᱱᱠᱷᱟᱱ ᱢᱮᱱᱠᱷᱟᱱ ᱛᱟᱨᱯᱚᱨᱮ ᱤᱫᱤ ᱠᱤᱫᱤᱧᱟ ᱠᱚ ᱚᱲᱟᱜ ᱠᱚ ᱤᱫᱤ ᱠᱤᱫᱤᱧᱟ ᱡᱚᱠᱷᱚᱱ ᱛᱠᱷᱚᱱ ᱧᱮᱞᱤᱧ ᱚᱲᱟᱜ ᱨᱮ ᱫᱩᱣᱟᱹᱨ ᱠᱷᱚᱱ ᱜᱮ ᱫᱩᱲᱩᱵ ᱫᱩᱲᱩᱵ ᱛᱮ ᱵᱩᱨᱩᱢ ᱧᱮᱞ ᱢᱟ ᱢᱟᱱᱮ ᱛᱤᱱᱟᱹᱝ ᱥᱩᱨᱟ
ᱦᱮᱸ ᱟᱫᱚ ᱦᱮᱸ ᱟᱫᱚ ᱟᱵᱚ ᱥᱟᱱᱛᱟᱲ ᱫᱚ ᱟᱹᱰᱤ ᱯᱟᱹᱦᱤᱞ ᱠᱷᱚᱱ ᱜᱮᱛᱚ ᱫᱟᱨᱮ ᱨᱮ ᱪᱮᱛᱟᱱ ᱨᱮ ᱟᱹᱰᱤ ᱜᱮᱨ ᱥᱟᱹᱜᱟᱹᱭ ᱜᱟᱱ ᱢᱮᱱᱟᱜ ᱛᱵᱚᱱᱟ
ᱦᱮᱸ ᱦᱮᱸ ᱦᱮᱸ
ᱟᱫᱚ ᱚᱱᱟ ᱠᱷᱟᱹᱛᱤᱨ ᱛᱮ ᱟᱵᱚ ᱫᱚ ᱚᱱᱟ ᱜᱮᱵᱚᱱ
ᱛᱟᱦᱚᱞᱮ ᱥᱩᱨ ᱠᱚᱨᱮ ᱫᱚ ᱚᱱᱛᱮ ᱫᱚ ᱪᱮᱫ ᱵᱩᱨᱩ ᱢᱮᱱᱟᱜᱼᱟ ᱮᱠᱫᱚᱢ ᱚᱲᱟᱜ ᱥᱩᱨ ᱠᱚᱨᱮ
ᱟᱞᱮ ᱥᱩᱨ ᱠᱚᱨᱮ ᱫᱚ ᱥᱩᱥᱱᱤ ᱵᱩᱨᱩ ᱢᱮᱱᱟᱜ ᱟᱠᱟᱫᱟ ᱟᱨ ᱠᱤᱪᱷᱩ ᱥᱟᱺᱜᱤᱧ ᱨᱮ ᱵᱤᱦᱟᱨᱤ ᱨᱤᱱᱟᱛᱷ ᱵᱩᱨᱩ ᱢᱤᱫᱴᱟᱝ ᱢᱮᱱᱟᱜ ᱟᱠᱟᱫᱟ ᱚᱱᱟ ᱠᱷᱚᱱ ᱠᱟᱹᱴᱤᱡ ᱯᱷᱟᱨᱟᱠ ᱧᱚᱜ ᱨᱮ ᱯᱟᱧᱪᱮᱛ ᱵᱩᱨᱩ ᱢᱮᱱᱟᱜ ᱟᱠᱟᱫᱟ
ᱟᱪᱪᱷᱟ ᱟᱪᱪᱷᱟ ᱟᱪᱪᱷᱟ ᱟᱪᱪᱷᱟ ᱯᱟᱧᱪᱮᱛ ᱵᱩᱨᱩ ᱴᱷᱤᱠ ᱟᱨ ᱯᱟᱧᱪᱮᱛ ᱵᱩᱨᱩ ᱦᱟᱱᱮ ᱤᱭᱟᱹ ᱨᱮ ᱪᱷᱟᱰᱟ ᱴᱩᱰᱩᱟᱹᱜ ᱵᱚᱭ ᱨᱮ ᱢᱮᱱᱟᱜ ᱫᱚ ᱯᱚᱛᱚᱵ ᱨᱮ ᱢᱮᱱᱟᱜ ᱫᱚ ᱵᱟᱝ
ᱦᱳᱭ ᱦᱳᱭ
ᱯᱟᱧᱪᱮᱛ ᱵᱩᱨᱩ ᱪᱚᱴᱨᱮ ᱦᱺᱬᱟᱹᱭ ᱨᱩᱣᱟᱹᱜ ᱠᱟᱱᱟ ᱟᱠᱟᱞ ᱥᱟᱠᱟᱞ ᱦᱮ ᱦᱮ ᱟᱪᱪᱷᱟ ᱟᱪᱪᱷᱟ ᱡᱟᱠ ᱢᱚᱴᱟᱢᱩᱴᱤ ᱚᱱᱟ ᱢᱤᱫᱴᱟᱝ ᱟᱹᱰᱤ ᱵᱷᱟᱜᱤᱠᱟᱱᱟ ᱟᱨ ᱤᱭᱟᱹ ᱥᱩᱥᱩᱱᱤᱭᱟᱹ ᱵᱩᱨᱩ ᱨᱮᱫᱚ ᱵᱩᱨᱩ ᱨᱮᱫᱚᱞᱮ ᱫᱮᱡ ᱠᱟᱱᱟ
ᱟᱪᱪᱷᱟ ᱟᱪᱪᱷᱟ
ᱥᱩᱥᱩᱱᱤᱭᱟ ᱵᱩᱨᱩ ᱨᱮ ᱦᱮᱸ ᱪᱟᱨᱥᱚ ᱛᱤᱱᱟᱹᱜ ᱠᱤᱞᱳᱢᱤᱴᱟᱨ